ᱡᱚᱦᱟᱨ ᱜᱮ
ᱦᱮᱸ ᱦᱮᱞᱳ
ᱦᱮᱸ ᱜᱚᱝᱠᱮ ᱟᱹᱰᱤ ᱫᱤᱱ ᱯᱚᱨ ᱫᱚ
ᱦᱮᱸ ᱟᱹᱰᱤ ᱫᱤᱱ ᱯᱚᱨ ᱜᱮᱢ ᱩᱭᱦᱟᱹᱨ ᱠᱤᱫᱤᱧ ᱛᱮᱢ ᱯᱷᱳᱱᱟᱫᱤᱧᱟ᱾
ᱦᱮᱸ ᱜᱚᱝᱠᱮ ᱟᱹᱵᱤᱱ ᱦᱚᱸ ᱵᱟᱹᱵᱤᱱ ᱯᱷᱳᱱ ᱵᱟᱲᱟᱭᱮᱫᱟ
ᱟᱫᱚ ᱠᱟᱹᱢᱤ ᱠᱚ ᱢᱮᱱᱟᱜ ᱞᱤᱧᱟᱹ ᱛᱚ ᱠᱟᱹᱢᱤ ᱨᱮ ᱡᱚᱯᱲᱟᱣ
ᱦᱮᱸ ᱜᱚᱝᱠᱮ ᱟᱫᱚ ᱩᱱ ᱞᱟᱹᱭ ᱜᱟᱱᱚᱜᱼᱟ ᱩᱱᱫᱚ ᱢᱤᱫ ᱥᱟᱶᱛᱮ ᱦᱳᱥᱴᱮᱞ ᱨᱮ ᱯᱟᱲᱦᱟᱜ ᱠᱟ ᱜᱟᱛᱮ ᱜᱟᱛᱮ ᱢᱤᱫ ᱥᱟᱶ ᱵᱚᱱ ᱚᱞᱚᱜ ᱠᱟᱱ ᱛᱟᱦᱮᱸᱟᱸᱜᱼᱟ ᱩᱱ ᱫᱚ ᱫᱤᱱᱟᱹᱢ ᱜᱮ ᱧᱟᱯᱟᱢ ᱦᱩᱭᱩᱜ ᱠᱟᱱ ᱛᱟᱦᱮᱸᱫᱼᱟ ᱨᱚᱯᱚᱲ ᱠᱚ ᱦᱩᱭᱩᱜ ᱠᱟᱱ ᱛᱟᱦᱮᱸᱫᱼᱟ ᱯᱷᱳᱱ ᱠᱚ ᱟᱨ ᱱᱤᱛᱚᱜ ᱫᱚ ᱜᱚᱝᱠᱮ ᱟᱢ ᱟᱵᱩ ᱦᱚᱸ ᱟᱢ ᱦᱚᱸ ᱦᱟᱸᱜ ᱠᱟᱹᱢᱤ ᱵᱮᱥᱛᱚ ᱨᱮ ᱢᱮᱱᱟᱜ ᱵᱤᱱᱟ ᱟᱨ ᱟᱹᱞᱤᱧ ᱦᱚᱸᱞᱤᱧ ᱞᱮᱠᱟ ᱦᱟᱸᱜ
ᱴᱷᱤᱠ ᱴᱷᱤᱠ
ᱟᱫᱚ ᱛᱟᱦᱚᱞᱮ ᱜᱚᱝᱠᱮ ᱱᱤᱛ ᱫᱷᱟᱹᱨᱤᱡ ᱫᱚ ᱪᱮᱫ ᱠᱚᱵᱤᱱ ᱪᱤᱠᱟᱹᱭᱮᱫᱟ ᱚᱱᱮ ᱚᱞᱚᱜ ᱠᱟᱱ ᱜᱮᱭᱟᱵᱤᱱ ᱥᱮ ᱵᱟᱝ
ᱦᱮᱸ ᱵᱟᱝ ᱵᱟᱝ ᱚᱞᱚᱜ ᱠᱚᱫᱚ ᱦᱟᱸᱜ ᱱᱤᱛ ᱫᱚ ᱞᱤᱧ ᱦᱟᱹᱯᱤᱫ ᱦᱟᱛᱟᱲ ᱠᱟᱫᱟ ᱥᱟᱶᱛᱮ ᱱᱤᱛ ᱫᱚ ᱠᱟᱹᱢᱤ ᱠᱚ ᱦᱩᱭᱩᱜ ᱠᱟᱱᱟ ᱱᱚᱣᱟ ᱯᱷᱮᱠᱴᱟᱨᱤ ᱠᱚᱨᱮ ᱜᱮ ᱵᱤᱥᱠᱩᱴ ᱠᱚᱞᱤᱧ ᱵᱮᱱᱟᱣ ᱫᱟ
ᱟᱪᱪᱷᱟ ᱟᱪᱪᱷᱟ ᱟᱹᱰᱤ ᱵᱮᱥ ᱜᱮ ᱛᱟᱦᱚᱞᱮ
ᱟᱹᱵᱤᱱ ᱫᱚ ᱪᱮᱫ ᱠᱚᱵᱤᱱ ᱪᱤᱠᱟᱹᱭᱮᱫᱟ
ᱦᱮᱸ ᱜᱚᱝᱠᱮ ᱟᱹᱞᱤᱧ ᱦᱚᱸ ᱞᱟᱹᱭ ᱞᱮᱠᱷᱟᱱ ᱟᱹᱞᱤᱧ ᱦᱚᱸ ᱚᱱᱠᱟᱜ ᱜᱮ ᱦᱮᱸ ᱛᱟᱦᱮᱸᱫ ᱠᱟᱹᱢᱤ ᱞᱤᱧ ᱦᱮᱡ ᱠᱟᱱᱟ ᱟᱞᱤᱧ ᱫᱚ
ᱟᱪᱪᱷᱟ
ᱛᱟᱢᱤᱞᱱᱟᱲᱩ ᱨᱮ
ᱟᱪᱪᱷᱟ
ᱚᱸᱰᱮ ᱦᱟᱜ ᱜᱚᱝᱠᱮ ᱞᱟᱹᱭ ᱞᱮᱠᱷᱟᱱ ᱚᱸᱰᱮ ᱫᱚ ᱤᱭᱟᱹ ᱠᱚᱦᱟᱸᱜ ᱞᱤᱧ ᱠᱟᱹᱢᱤ ᱠᱟᱱᱟ ᱱᱤᱛᱚᱜ ᱫᱚ ᱦᱟᱸᱜ ᱤᱭᱟᱹ ᱥᱤᱠᱩᱨᱤᱴᱤ ᱜᱟᱨᱰ ᱱᱟᱜ ᱞᱤᱧ ᱠᱟᱹᱢᱤ ᱠᱟᱱᱟ ᱱᱚᱰᱮ ᱨᱮᱦᱚᱸ
ᱵᱟᱦ ᱟᱹᱰᱤ ᱱᱟᱯᱟᱭ ᱜᱮᱟᱨ ᱟᱹᱰᱤ ᱱᱟᱯᱟᱭ
ᱛᱟᱦᱚᱞᱮ ᱜᱚᱝᱠᱮ ᱟᱹᱵᱤᱱ ᱫᱚ ᱚᱱᱮ ᱚᱲᱟᱜ ᱠᱷᱚᱱᱜ ᱦᱤᱡᱩᱜ ᱥᱮᱱᱚᱜ ᱵᱟᱲᱟ ᱵᱤᱱ ᱠᱟᱹᱢᱤ ᱠᱟᱱᱟ ᱥᱮ ᱚᱱᱛᱮ ᱨᱮᱵᱤᱱ ᱵᱟᱥᱟ ᱟᱠᱟᱱᱛᱮ
ᱵᱟᱝᱵᱟ ᱚᱲᱟᱜ ᱠᱷᱚᱱ ᱜᱮᱞᱤᱧ ᱪᱟᱞᱟᱣ ᱦᱤᱡᱩᱜ ᱠᱟᱱᱟ ᱦᱮᱸ
ᱟᱪᱪᱷᱟ ᱟᱪᱪᱷᱟ ᱛᱟᱦᱚᱞᱮ ᱜᱚᱝᱠᱮ ᱠᱟᱥᱢᱟᱨ ᱴᱚᱴᱠᱚ ᱫᱚᱠᱚ ᱛᱚᱞᱟᱜ ᱵᱮᱱᱟ ᱥᱮ ᱵᱟᱝᱜᱮ
ᱟᱹᱣᱨᱤᱜᱼᱟ ᱱᱚᱜᱼᱚᱭ ᱦᱟᱸᱜ ᱛᱳᱲᱡᱷᱳᱲ ᱠᱚ ᱪᱟᱞᱟᱜ ᱠᱟᱱᱟ
ᱦᱳᱭ ᱟᱫᱚ ᱜᱚᱝᱠᱮ ᱩᱢᱮᱨ ᱠᱚᱦᱚᱸ ᱫᱚ ᱯᱟᱨᱟᱢ ᱜᱚᱫᱚᱜ ᱠᱟᱱᱟ ᱵᱟᱝ
ᱴᱷᱤᱠ ᱴᱷᱤᱠ ᱴᱷᱤᱠ ᱟᱫᱚ ᱱᱚᱜᱼ ᱱᱚᱝᱠᱟ ᱢᱮᱱᱫᱚ ᱠᱟᱹᱣᱰᱤ ᱠᱚᱦᱚᱸ ᱱᱚᱝᱠᱟ ᱡᱚᱜᱟᱲ ᱠᱚ ᱦᱩᱭᱩᱜ ᱠᱟᱱᱟ ᱛᱚ ᱚᱱᱟᱠᱟ ᱨᱮᱦᱚᱸ ᱚᱱᱠᱟ ᱵᱤᱞᱚᱢ ᱜᱚᱫᱚᱜ
ᱦᱳᱭ ᱚᱱᱠᱟ ᱞᱮᱭᱟ ᱦᱟᱸᱜ ᱟᱵᱚ ᱦᱟᱜ ᱵᱟᱹᱲᱛᱤ ᱩᱢᱮᱨ ᱯᱟᱨᱚᱢ ᱞᱮᱱᱠᱷᱟᱱ ᱦᱟᱸᱜ ᱟᱫᱚ ᱠᱟᱥᱢᱟᱨ ᱥᱚᱴᱠᱚ ᱦᱚᱸ ᱵᱟᱭ ᱧᱟᱢ ᱞᱟᱹᱜᱤᱫᱚᱜᱼᱟ
ᱴᱷᱤᱠ ᱴᱷᱤᱠ ᱚᱱᱟ ᱠᱚᱦᱚᱸ ᱩᱭᱦᱟᱹᱨ ᱠᱟᱛᱮᱫ ᱜᱮᱛᱚ ᱪᱷᱩᱴᱟᱹᱣ ᱦᱩᱭ ᱟᱠᱟᱱᱟ
ᱦᱳᱭ ᱦᱳᱭ ᱫᱚ ᱦᱟᱸᱜ ᱵᱟᱝ ᱧᱟᱢ ᱞᱮᱱᱠᱷᱟᱱ ᱥᱚᱢᱚᱥᱥᱟ ᱦᱚᱸ ᱥᱚᱢᱚᱥᱥᱟ ᱧᱚᱜ ᱜᱮᱭᱟ ᱦᱟᱜ ᱚᱱᱛᱮ ᱮᱠᱞᱟ ᱦᱟᱜ ᱜᱷᱟᱷᱟᱨᱚᱸᱡᱽ ᱦᱚᱭ ᱛᱚ ᱦᱟᱸᱜ ᱥᱚᱢᱚᱥᱥᱟ ᱜᱮᱭᱟ ᱵᱟᱝ ᱤᱥᱤᱱ ᱵᱟᱥᱟᱝ ᱠᱚᱦᱚᱸ
ᱦᱮᱸ ᱦᱮᱸ ᱮᱠᱟᱞ ᱮᱠᱟᱞ ᱟᱹᱵᱤᱱᱟᱜ ᱠᱷᱚᱵᱚᱨ ᱠᱚ ᱚᱠᱟ ᱞᱮᱠᱟ
ᱦᱮᱸ ᱜᱚᱝᱠᱮ ᱟᱹᱞᱤᱧ ᱦᱚᱸ ᱟᱵᱤ ᱞᱮᱠᱟᱜᱮ ᱦᱟᱸᱜ ᱞᱟᱹᱭ ᱜᱟᱱᱚᱜᱼᱟ ᱟᱹᱞᱤᱧ ᱦᱚᱸ ᱯᱚᱨᱮ ᱥᱮᱨᱢᱟ ᱥᱮᱫ ᱦᱮᱸ ᱟᱞᱤᱧ ᱦᱚᱸ ᱠᱟᱥᱢᱟᱨ ᱴᱚᱴᱠᱚ ᱫᱚ ᱦᱟᱜ ᱠᱚ ᱞᱟᱹᱭ ᱛᱚᱞ ᱫᱚᱠᱚ ᱛᱚᱞᱞᱤᱧᱟ ᱦᱟᱸᱜ ᱟᱫᱚᱜ ᱚᱱᱟᱜᱮ ᱠᱟᱹᱴᱤᱡ ᱧᱮᱞ ᱧᱮᱯᱮᱞ ᱦᱟᱸᱜ ᱠᱟᱹᱴᱤᱡ ᱪᱟᱞᱟᱜ ᱠᱟᱱ ᱜᱮᱭᱟ
ᱴᱷᱤᱠ ᱴᱷᱤᱠ ᱴᱷᱤᱠ
ᱟᱫᱚ ᱟᱹᱞᱤᱧ ᱦᱚᱸ ᱦᱟᱸᱜ ᱯᱚᱨᱮ ᱥᱮᱨᱢᱟ ᱜᱮ ᱦᱟᱸᱜ ᱞᱤᱧ ᱨᱩᱣᱟᱹ ᱨᱩᱣᱟᱹᱲ ᱫᱚ ᱦᱟᱸᱜ
ᱟᱪᱪᱷᱟ
ᱩᱢᱮᱨ ᱠᱚᱫᱚ ᱦᱚᱸ ᱯᱟᱨᱚᱢ ᱜᱚᱫᱚᱜ ᱠᱟᱱᱟ ᱜᱚᱝᱠᱮ ᱱᱚᱜᱱᱟᱝᱠᱟ ᱥᱚᱢᱚᱥᱥᱟ ᱟᱫᱚ ᱵᱟᱝ ᱧᱟᱢ ᱞᱟᱹᱜᱤᱫᱚᱜᱼᱟ ᱵᱟᱝ
ᱴᱷᱤᱠ ᱴᱷᱤᱠ ᱦᱮᱸ ᱚᱱᱟ ᱠᱚᱦᱚᱸ ᱩᱭᱦᱟᱹᱨᱟᱜ ᱦᱩᱭᱩᱜᱼᱟ ᱩᱢᱮᱨ ᱠᱚᱦᱚᱸ ᱟᱭᱢᱟ ᱦᱩᱭᱱᱟ
ᱦᱳᱭ ᱚᱱᱟᱜᱮ ᱮᱠᱷᱟᱱ ᱞᱟᱹᱭᱟᱠᱚ ᱦᱟᱸᱜ ᱦᱟᱲᱟᱢ ᱵᱚᱭᱥ ᱨᱮᱫᱚ ᱟᱵᱟᱨ ᱚᱠᱚᱭ ᱡᱟᱶᱟᱭᱼᱟ ᱩᱱᱤ ᱴᱷᱮᱱ ᱵᱟᱝ ᱵᱟᱠᱚ ᱞᱮᱭᱟ ᱦᱟᱜ
ᱴᱷᱤᱠ ᱴᱷᱤᱠ ᱦᱮᱸ ᱮᱠᱟᱞ ᱮᱠᱟᱞ ᱠᱚ ᱨᱚᱲ ᱵᱚᱱᱟ ᱛᱚ ᱴᱷᱤᱠ
ᱛᱟᱦᱞᱮ ᱜᱚᱢᱠᱮ ᱱᱟᱜᱼᱚᱭ ᱡᱮ ᱠᱟᱥᱢᱟᱨ ᱴᱚᱴᱠᱚ ᱱᱚᱜᱼᱚ ᱱᱚᱣᱟ ᱫᱚ ᱪᱮᱫ ᱠᱟᱛᱷᱟ ᱠᱟᱱᱟ ᱠᱟᱹᱴᱤᱡ ᱵᱤᱱ ᱞᱟᱹᱭ ᱫᱟᱲᱮᱭᱟᱜᱼᱟ
ᱦᱩᱸ ᱦᱮᱸ ᱟᱹᱞᱤᱧ ᱡᱮ ᱩᱰᱩᱱᱞᱤᱧ ᱵᱟᱲᱟᱭᱟ ᱚᱱᱟ ᱞᱮᱠᱷᱟᱨᱮ ᱠᱟᱹᱴᱤᱡ ᱞᱤᱧ ᱞᱟᱹᱭᱟᱫ ᱞᱮ ᱱᱚᱣᱟ ᱫᱚ ᱵᱷᱮᱱᱛᱟ ᱠᱟᱛᱷᱟ ᱠᱟᱱᱟ
ᱟᱪᱪᱷᱟ ᱟᱪᱪᱷᱟ ᱟᱹᱰᱤ ᱵᱮᱥ ᱜᱮ ᱜᱚᱢᱠᱮ ᱦᱮᱸ ᱥᱟᱹᱨᱤ ᱨᱮ ᱥᱟᱹᱨᱤ ᱜᱮ ᱱᱚᱣᱟ ᱫᱚ ᱢᱤᱫᱴᱟᱝ ᱵᱷᱮᱱᱛᱟ ᱠᱟᱛᱷᱟ ᱜᱮ ᱯᱟᱹᱦᱤᱞ ᱦᱟᱯᱲᱟᱢ ᱠᱚᱠᱚ ᱞᱟᱹᱭ ᱛᱟᱦᱮᱸᱜᱼᱟ ᱥᱮ ᱪᱮᱫ ᱜᱚᱝᱠᱮ
ᱦᱮᱸ ᱢᱟ ᱠᱟᱹᱴᱤᱡ ᱟᱹᱵᱤᱱ ᱜᱮ ᱠᱟᱹᱴᱤᱡ ᱞᱟᱹᱭ ᱵᱤᱱ ᱥᱮᱜ ᱚᱱᱠᱟ ᱫᱚ ᱵᱟᱲᱟᱭ ᱵᱟᱹᱱᱩᱜᱼᱟ
ᱦᱮᱸ ᱱᱚᱜᱼᱚᱭ ᱩᱱᱫᱚ ᱵᱟᱠᱚ ᱞᱮ ᱛᱟᱦᱮᱸᱼᱟ ᱱᱤᱛ ᱫᱚ ᱠᱟᱥᱢᱟᱨ ᱴᱚᱴᱠᱚ ᱵᱟᱞᱮ ᱛᱚᱞ ᱟᱠᱟᱫ ᱢᱮᱛᱮ ᱜᱚᱴᱟ ᱦᱟᱴ ᱯᱟᱛᱟᱢ ᱫᱟᱨᱟᱱ ᱠᱟᱱᱟ ᱡᱚᱠᱷᱚᱱ ᱠᱟᱥᱢᱟᱴ ᱴᱚᱴᱠᱚ ᱞᱮ ᱛᱚᱞᱟᱢᱟ ᱩᱱᱠᱷᱟᱱ ᱜᱮ ᱟᱫᱚ ᱦᱟᱴ ᱯᱟᱛᱟ ᱫᱟᱲᱟᱱ ᱦᱚᱢ ᱵᱟᱹᱜᱤ ᱩᱴᱟᱹᱨᱟ ᱯᱟᱹᱦᱤᱞ ᱦᱟᱯᱲᱟᱢ ᱠᱚᱠᱚ ᱞᱟᱹᱭ ᱛᱟᱦᱮᱸᱼᱟ ᱦᱮᱸ ᱥᱮ ᱵᱟᱝ ᱜᱚᱝᱠᱮ
ᱦᱮᱸ ᱦᱮᱸ
ᱱᱚᱜᱼᱚᱭ ᱠᱟᱥᱢᱟᱛ ᱴᱚᱴᱠᱚ ᱛᱚ ᱵᱮᱱ ᱵᱷᱮᱱᱛᱟ ᱠᱟᱛᱷᱟ ᱜᱮ ᱠᱟᱱᱟ ᱚᱱᱟ ᱠᱟᱥᱢᱟᱨ ᱴᱚᱴᱠᱚᱫᱚ ᱫᱚ ᱡᱟᱦᱟᱸᱭ ᱫᱚ ᱡᱩᱲᱤ ᱡᱟᱦᱟᱸᱭ ᱡᱩᱲᱤ ᱠᱚ ᱟᱹᱜᱩᱣᱟᱢ ᱠᱷᱟᱱ ᱫᱚ ᱡᱩᱲᱤᱯᱟᱨᱤ ᱩᱱᱠᱷᱟᱱ ᱫᱚ ᱟᱫᱚ ᱚᱱᱠᱟ ᱦᱟᱴ ᱯᱟᱛᱟ ᱫᱚ ᱫᱟᱬᱟᱱ ᱫᱚ ᱵᱟᱭ ᱜᱟᱱᱚᱜᱼᱟᱛᱚ
ᱴᱷᱤᱠ ᱴᱷᱤᱠ ᱦᱮᱸ
ᱩᱱᱜᱮ ᱚᱱᱟ ᱯᱟᱹᱦᱤᱞ ᱦᱟᱲ ᱦᱟᱯᱲᱟᱢ ᱠᱚᱣᱟᱜ ᱢᱚᱪᱟ ᱨᱮ ᱟᱸᱡᱚᱢ ᱦᱩᱭ ᱟᱠᱟᱱ ᱛᱟᱦᱮᱸᱫᱼᱟ
ᱟᱪᱪᱷᱟ ᱟᱪᱪᱷᱟ ᱱᱚᱣᱟ ᱨᱮᱱᱟᱜ ᱞᱟᱹᱠᱛᱤ ᱚᱠᱟᱞᱮᱠᱟ ᱨᱮᱠᱚ ᱢᱚᱱᱮ ᱠᱮᱫᱟ
ᱟᱫᱚ ᱦᱟᱸᱜ ᱜᱚᱝᱠᱮ ᱟᱹᱞᱤᱧ ᱦᱚᱸ ᱩᱱᱟᱹᱜ ᱫᱚ ᱵᱟᱝᱞᱤᱧ ᱵᱟᱰᱟᱭᱟ ᱞᱟᱹᱠᱛᱤ ᱦᱚᱭ ᱢᱤᱫᱴᱟᱝ ᱯᱟᱹᱦᱤᱞ ᱦᱟᱯᱲᱟᱢ ᱠᱚ ᱴᱷᱤᱠ ᱢᱤᱫᱴᱟᱝ ᱚᱱᱠᱟ ᱦᱤᱥᱟᱹᱵ ᱛᱮᱜᱮ ᱠᱚ ᱦᱟᱸᱜ ᱠᱚ ᱱᱚᱣᱟ ᱠᱟᱥᱢᱟᱨ ᱴᱚᱴᱠᱚ ᱫᱚ ᱠᱚ ᱧᱩᱛᱩᱢ ᱟᱠᱟᱫᱟ
ᱦᱩᱸ ᱴᱷᱤᱠ ᱴᱷᱤᱠ ᱪᱮᱫ ᱞᱟᱹᱜᱤᱫ ᱛᱮ ᱱᱚᱝᱠᱟ ᱠᱚ ᱨᱚᱲ ᱠᱟᱱ ᱛᱟᱦᱮᱱᱟ ᱱᱚᱣᱟ ᱠᱚ ᱤᱫᱤ ᱠᱟᱛᱮᱫ ᱡᱩᱫᱤᱵᱮᱱ ᱢᱮᱱ ᱠᱮᱢᱟ ᱟᱹᱰᱤ ᱜᱮ ᱱᱟᱯᱟᱭ ᱠᱚᱜᱼᱟ
ᱛᱚ ᱱᱚᱣᱟ ᱨᱚᱲ ᱨᱮᱱᱟᱜ ᱠᱟᱛᱷᱟ ᱫᱚ ᱜᱚᱝᱠᱮ ᱦᱟᱸᱜ ᱫᱚ ᱞᱟᱹᱭ ᱜᱟᱱᱚᱜᱼᱟ ᱩᱱᱫᱚ ᱡᱚᱠᱷᱚᱱ ᱱᱤᱛᱚᱜ ᱫᱟᱺᱜᱩᱣᱟᱹ ᱨᱮᱵᱚ ᱛᱟᱦᱮᱸ ᱠᱟᱱᱟ ᱩᱱ ᱫᱚ ᱦᱟᱸᱜ ᱜᱚᱴᱟ ᱦᱟᱴ ᱯᱟᱴᱟ ᱵᱚ ᱫᱟᱬᱟᱱ ᱠᱟᱱ ᱛᱟᱦᱮᱸᱜᱼᱟ ᱦᱮᱸ ᱥᱮ ᱵᱟᱝ ᱩᱱ ᱫᱚ ᱡᱟᱦᱟᱸ ᱫᱚ ᱟᱵᱚ ᱤᱭᱟᱹ ᱨᱮᱱ ᱦᱚᱲ ᱦᱚᱸ ᱵᱟᱠᱚ ᱛᱟᱦᱮᱸᱠᱟᱱᱟ ᱟᱵᱚ ᱯᱚᱭᱥᱟ ᱠᱚᱵᱚ ᱠᱟᱢᱟᱣ ᱮᱫᱟ ᱠᱟᱹᱢᱤ ᱠᱟᱛᱮᱫ ᱟᱹᱛᱷᱟᱹᱲᱤ ᱜᱮᱵᱚ ᱠᱷᱚᱨᱪᱟ ᱜᱤᱰᱤ ᱠᱟᱜ ᱠᱟᱱ ᱛᱟᱦᱮᱸᱱᱟ ᱦᱮᱸ ᱥᱮ ᱵᱟᱝ ᱟᱫᱚ ᱩᱱ ᱥᱚᱢᱚᱭ ᱦᱟᱲᱟᱢ ᱠᱚ ᱞᱮᱫᱟ ᱱᱤᱛᱚᱜ ᱫᱚ ᱠᱟᱥᱢᱟᱨ ᱴᱚᱴᱠᱚ ᱵᱟᱞᱮ ᱴᱚᱞ ᱟᱠᱟᱫ ᱢᱮᱛᱮ ᱜᱚᱴᱟ ᱦᱟᱴ ᱯᱟᱛᱟ ᱜᱚᱴᱟᱢ ᱫᱟᱲᱟᱱ ᱠᱟᱱᱟ ᱡᱚᱠᱷᱚᱱ ᱞᱮ ᱛᱚᱞᱟᱢᱟ ᱩᱱᱠᱷᱟᱱ ᱜᱮ ᱟᱫᱚ ᱱᱝᱠᱟ ᱦᱟᱴ ᱯᱟᱛᱟ ᱫᱟᱲᱬᱟᱱ ᱫᱚᱢ ᱵᱟᱹᱜᱤ ᱩᱛᱟᱹᱨᱟ ᱢᱟᱱᱮ ᱩᱱ ᱱᱚᱣᱟ ᱠᱟᱛᱷᱟ ᱛᱮᱫᱚ ᱵᱩᱡᱷᱟᱹᱜ ᱠᱟᱱᱟ ᱜᱚᱝᱠᱮ ᱡᱚᱠᱷᱚᱱ ᱢᱟᱱᱮ ᱮᱠᱞᱟ ᱢᱮᱱᱟᱢᱟ ᱩᱱ ᱥᱚᱢᱚᱭ ᱫᱚ ᱚᱱᱠᱟ ᱠᱚ ᱢᱮᱴᱟᱢ ᱠᱟᱱᱟ ᱡᱚᱠᱷᱚᱱ ᱟᱨ ᱢᱤᱫ ᱦᱚᱲ ᱠᱚ ᱟᱹᱜᱩ ᱟᱢᱟ ᱩᱱ ᱠᱷᱟᱱᱜᱮ ᱚᱱᱟ ᱡᱤᱱᱤᱥ ᱠᱚ ᱫᱚᱢ ᱵᱟᱹ- ᱜᱤᱭᱟ ᱚᱱᱟ ᱦᱤᱥᱟᱹᱵ ᱛᱮᱜᱮ ᱚᱱᱠᱟᱱᱟᱜ ᱠᱟᱛᱷᱟ ᱫᱚᱠᱚ ᱞᱟᱹᱭ ᱟᱠᱟᱫ ᱦᱮᱸᱵᱟᱝ
ᱟᱪᱪᱷᱟ ᱴᱷᱤᱠ ᱴᱷᱤᱠ
ᱦᱚᱭ ᱜᱚᱝᱠᱮ ᱟᱨ ᱛᱟᱦᱚᱞᱮ ᱟᱨ ᱜᱚᱢᱠᱮ ᱟᱨ ᱜᱟᱛᱮ ᱠᱚᱫᱚ ᱠᱚᱦᱚᱸ ᱠᱟᱥᱢᱟᱨ ᱴᱚᱴᱠᱚ ᱠᱚ ᱛᱚᱞᱟᱜ ᱠᱚᱣᱟ ᱥᱮ ᱵᱟᱝ ᱮᱴᱟᱜ ᱜᱟᱛᱮ ᱠᱚᱫᱚ
ᱦᱮᱸ ᱚᱱᱠᱟ ᱫᱚ ᱦᱟᱸᱜ ᱠᱷᱚᱵᱚᱨ ᱫᱚ ᱦᱮᱸ ᱵᱟᱹᱱᱩᱜᱼᱟ ᱚᱱᱠᱟᱜᱤᱧ ᱢᱚᱱᱮᱭᱮᱫᱟ ᱵᱟᱹᱱᱩᱜᱟ ᱚᱱᱠᱟᱱ ᱠᱷᱚᱵᱚᱨ ᱫᱚ ᱟᱢ ᱴᱷᱮᱱ ᱪᱮᱫ ᱞᱮᱠᱟ ᱠᱷᱚᱵᱚᱨ ᱠᱚ
ᱟᱹᱞᱤᱧ ᱦᱚᱸᱛᱚ ᱦᱟᱸᱜ ᱚᱱᱠᱟ ᱵᱟᱹᱞᱤᱧ ᱯᱷᱳᱱ ᱟᱠᱟᱫ ᱠᱚᱣᱟ ᱚᱠᱛᱚ ᱠᱚᱦᱚᱸ ᱵᱟᱹᱞᱤᱧ ᱠᱩᱨᱟᱹᱣ ᱫᱟᱲᱮᱭᱟᱜ ᱠᱟᱱᱟ ᱟᱹᱞᱤᱧ ᱢᱟ ᱱᱚᱛᱮ ᱠᱟᱹᱢᱤ ᱵᱮᱭᱟᱥᱛᱚ ᱨᱮ ᱵᱟᱨᱚ ᱜᱷᱚᱱᱴᱟ ᱠᱟᱴᱮᱫ ᱰᱤᱩᱴᱤ ᱦᱩᱭᱩᱜ ᱠᱟᱱ ᱛᱟᱹᱞᱤᱧᱟ ᱟᱹᱞᱤᱧᱟᱜ ᱢᱟ ᱱᱚᱰᱮ
ᱟᱪᱪᱷᱟ ᱟᱪᱪᱷᱟ
ᱦᱮᱡ ᱠᱟᱛᱮᱫ ᱦᱟᱜ ᱤᱥᱤᱱ ᱵᱟᱥᱟᱝ ᱠᱟᱛᱮᱫ ᱡᱚᱢ ᱛᱮᱜᱮ ᱦᱟᱸᱜ ᱧᱤᱫᱟᱹ ᱪᱟᱵᱟᱜ ᱠᱟᱱᱟᱞᱤᱧ ᱟᱵᱟᱨ ᱵᱷᱩᱫ ᱛᱮ ᱦᱟᱸᱜ ᱵᱮᱨᱮᱫ ᱠᱟᱛᱮ ᱰᱤᱭᱩᱴᱤ ᱪᱟᱞᱟᱜ ᱦᱩᱭᱩᱜ ᱠᱟᱱᱟ ᱚᱠᱛᱚ ᱦᱚᱸ ᱵᱟᱝ ᱧᱟᱢᱚᱜ ᱜᱚᱫᱚᱜ ᱠᱟᱱᱟ ᱯᱷᱳᱱ ᱨᱮᱱᱟᱜ
ᱦᱮᱸ ᱟᱫᱚ ᱠᱟᱹᱢᱤ ᱨᱮ ᱢᱮᱱᱟᱜ ᱵᱚᱱᱟ ᱛᱚ ᱥᱟᱱᱟᱢ ᱠᱚᱜᱮ ᱴᱷᱤᱠ ᱴᱷᱤᱠ
ᱛᱟᱦᱚᱞᱮ ᱜᱚᱝᱠᱮ ᱱᱚᱜᱼᱚᱭ ᱡᱮ ᱧᱮᱞᱚᱜ ᱠᱟᱱ ᱫᱚ ᱟᱵᱚ ᱥᱚᱢᱟᱡᱽ ᱨᱮ ᱱᱚᱜᱼᱚᱭ ᱡᱮ ᱵᱟᱯᱞᱟ ᱵᱟᱯᱞᱟ ᱨᱮ ᱱᱚᱜᱼᱚᱭ ᱡᱮ ᱞᱟᱹᱭ ᱜᱟᱱᱚᱜ ᱱᱚᱜ ᱚᱭ ᱴᱟᱢᱟᱠ ᱛᱩᱢᱫᱟᱜ ᱵᱟᱹᱜᱤ ᱠᱟᱛᱮᱫ ᱱᱚᱜ ᱱᱚᱜᱚᱭ ᱰᱤᱡᱮ ᱠᱚ ᱟᱹᱜᱩᱭ ᱮᱫᱟ ᱵᱚᱠᱥ ᱠᱟᱛᱮ ᱫᱚᱢᱮ ᱠᱚ ᱮᱱᱮᱡ ᱠᱟᱱᱟ ᱱᱚᱜᱼᱚ ᱱᱚᱣᱟ ᱠᱤ ᱢᱟᱱᱮ ᱵᱷᱟᱜᱤ ᱦᱩᱭᱩᱜ ᱠᱟᱱᱟ
ᱦᱮᱸ ᱵᱟᱝ ᱵᱟᱝ ᱮᱠᱟᱞ ᱦᱮᱸ ᱦᱮᱸ ᱮᱠᱟᱞ ᱴᱷᱤᱠ ᱟᱹᱰᱤ ᱡᱚᱛᱷᱟᱛ ᱠᱩᱠᱞᱤ ᱵᱤᱱ ᱫᱚᱦᱚ ᱟᱠᱟᱫᱟ ᱟᱹᱞᱤᱧᱟᱜ ᱢᱮᱫ ᱛᱮᱫᱚ ᱥᱟᱹᱨᱤᱜᱮ ᱮᱠᱟᱞ ᱵᱟᱹᱲᱤᱡᱚᱜ ᱠᱟᱱᱟ ᱦᱮᱸ ᱟᱵᱚᱱᱟᱜ ᱡᱟᱦᱟᱸ ᱥᱟᱶᱛᱟ ᱨᱮᱱᱟᱜ ᱡᱟᱦᱟᱸ ᱠᱚ ᱦᱟᱯᱲᱟᱢ ᱠᱚᱣᱟᱜ ᱡᱟᱦᱟᱸ ᱥᱟᱯᱟᱵ ᱠᱚ ᱴᱟᱢᱟᱠ ᱛᱩᱢᱫᱟᱜ ᱥᱟᱶᱛᱮ ᱡᱷᱤ ᱠᱚᱨ ᱱᱚᱣᱟ ᱠᱚ ᱵᱟᱹᱜᱤ ᱠᱟᱛᱮᱫ ᱱᱚᱝᱠᱟ ᱠᱚ ᱴᱟᱢᱯ ᱵᱚᱠᱥ ᱟᱛᱮᱜ ᱠᱚ ᱮᱱᱮᱡ ᱠᱟᱱᱟ ᱟᱫᱚ ᱮᱠᱟᱞ ᱵᱟᱹᱲᱤᱡ ᱠᱟᱱᱟ
ᱥᱟᱶᱛᱮ ᱟᱵᱚᱣᱟᱜ ᱡᱟᱦᱟᱸ ᱥᱮᱨᱮᱧ ᱠᱚ ᱛᱟᱦᱮᱸ ᱠᱟᱱᱟ ᱦᱮᱸ ᱵᱟᱯᱞᱟ ᱚᱠᱛᱮ ᱨᱮᱱᱟᱜ ᱦᱮ ᱱᱚᱣᱟ ᱠᱚᱦᱚᱸ ᱵᱟᱹᱭ ᱵᱟᱹᱭᱛᱮ ᱮ ᱵᱟᱹᱠᱤ ᱩᱛᱟᱹᱨᱚᱜ ᱠᱟᱱᱟ ᱢᱮᱱᱫᱚ ᱟᱫᱚ ᱚᱱᱟ ᱞᱮᱠᱟᱨᱮ ᱫᱚᱨᱠᱟᱨᱚᱜ ᱠᱟᱱᱟ ᱱᱚᱣᱟ ᱠᱚ ᱠᱚᱢ ᱨᱮᱱᱟᱜ ᱦᱮᱸ ᱢᱟᱹᱭᱤᱠ ᱫᱚ ᱮᱠᱟᱞ ᱵᱷᱟᱜᱮ ᱡᱤᱱᱤᱥ ᱠᱟᱱᱟ ᱢᱮᱱᱫᱚ ᱮᱻ ᱥᱩᱨ ᱨᱮᱱᱟᱜ ᱠᱟᱛᱷᱟ ᱠᱚ ᱥᱟᱺᱜᱤᱧ ᱛᱮ ᱯᱟᱥᱱᱟᱜᱼᱟ ᱢᱤᱫᱴᱟᱝ ᱵᱷᱟᱜᱮ ᱡᱤᱱᱤᱥ ᱢᱮᱱᱠᱷᱟᱱ ᱱᱚᱣᱟ ᱡᱟᱛᱮ ᱵᱷᱟᱜᱮ ᱡᱤᱱᱤᱥ ᱜᱮ ᱡᱮᱛᱮ ᱯᱟᱥᱱᱟᱜ ᱢᱟ ᱥᱮ ᱵᱷᱟᱜᱮ ᱡᱤᱱᱤᱥ ᱜᱮ ᱡᱟᱛᱮ ᱟᱸᱡᱚᱢ ᱪᱟᱞᱟᱜ ᱱᱚᱣᱟ ᱜᱮ ᱞᱟᱹᱠᱛᱤ ᱠᱟᱱᱟ ᱱᱚᱣᱟ ᱨᱮᱱᱟᱜ ᱢᱮᱱᱠᱷᱟᱱ ᱱᱚᱣᱟ ᱱᱚᱝᱠᱟ ᱵᱟᱹᱲᱤᱡ ᱢᱤᱫᱴᱟᱝ ᱵᱮᱵᱚᱦᱟᱨᱚᱜ ᱠᱟᱱᱟ ᱚᱱᱟ ᱫᱚ ᱵᱟᱹᱲᱤᱡ ᱫᱚᱠᱷᱚᱱ ᱠᱟᱱᱟ ᱟᱹᱵᱤᱱ ᱪᱮᱫ ᱞᱮᱠᱟ ᱵᱤᱱ ᱢᱚᱱᱮᱭ ᱮᱫᱟ ᱢᱟᱥᱮ ᱟᱹᱵᱤᱱ ᱦᱚᱸ ᱠᱟᱹᱴᱤᱡ ᱞᱟᱹᱭ ᱵᱤᱱ ᱱᱚᱣᱟ ᱤᱫᱤ ᱠᱟᱛᱮ
ᱦᱮᱸ ᱟᱹᱞᱤᱧᱟᱜ ᱞᱟᱹᱭ ᱛᱮᱫᱚ ᱞᱟᱹᱭ ᱜᱟᱱᱚᱜ ᱱᱚᱜᱼᱚᱭ ᱡᱮ ᱵᱟᱯᱞᱟ ᱨᱮᱫᱚ ᱢᱟᱭᱤᱠ ᱫᱚ ᱵᱟᱝ ᱟᱜᱩ ᱵᱷᱟᱹᱜᱤᱭᱟ ᱢᱟᱱᱮ ᱮᱴᱟᱜ ᱠᱟᱹᱢᱤ ᱠᱚᱨᱮ ᱫᱚ ᱟᱜᱩ ᱞᱟᱹᱠᱛᱤ ᱢᱮᱱᱟᱜᱼᱟ ᱡᱟᱦᱟᱸ ᱫᱚ ᱯᱨᱳᱜᱨᱟᱢ ᱠᱚᱨᱮ ᱫᱚ ᱴᱷᱤᱠᱚᱜᱼᱟ ᱵᱟᱯᱞᱟ ᱠᱚᱨᱮ ᱫᱚ ᱵᱟᱝ ᱚᱱᱟ ᱡᱟᱦᱟᱸ ᱫᱚ ᱟᱵᱚᱣᱟᱜ ᱥᱟᱶᱛᱟ ᱨᱮᱱᱟᱜ ᱡᱟᱦᱟᱸ ᱫᱚ ᱥᱟᱯᱟᱵ ᱠᱚ ᱢᱮᱱᱟᱜᱼᱟ ᱴᱟᱢᱟᱠ ᱛᱩᱢᱫᱟᱜ ᱨᱮᱜᱽᱨᱟ ᱠᱚᱛᱮ ᱜᱮ ᱮᱱᱮᱡ ᱥᱮᱨᱮᱧ ᱫᱚ ᱟᱹᱰᱤ ᱞᱟᱹᱠᱛᱤ ᱢᱮᱱᱟᱜᱼᱟ ᱥᱮ ᱪᱮᱫ
ᱦᱮᱸ ᱮᱠᱟᱞ ᱮᱠᱟᱞ
ᱟᱨ ᱜᱚᱝᱠᱮ ᱱᱚᱰᱮ ᱠᱟᱹᱴᱤᱡ ᱧᱮᱞᱚᱜ ᱠᱟᱱᱟ ᱡᱮ ᱥᱟᱨᱤ ᱜᱮ ᱟᱵᱚᱨᱮᱱ ᱡᱟᱦᱟᱸᱭ ᱫᱚ ᱟᱜᱟᱢ ᱨᱮᱱ ᱞᱟᱹᱣᱲᱤᱭᱟᱹ ᱠᱚ ᱥᱮ ᱢᱟᱹᱭ ᱵᱟᱹᱵᱩ ᱛᱟᱠᱚ ᱢᱮᱱᱟᱜ ᱠᱚᱣᱟ ᱱᱚᱜᱚ ᱱᱚᱝᱠᱟ ᱡᱮ ᱱᱚᱜᱚ ᱱᱚᱝᱠᱟ ᱵᱟᱯᱞᱟ ᱨᱮ ᱮᱱᱮᱡ ᱥᱮᱨᱮᱧ ᱦᱚᱸ ᱵᱟᱝᱠᱚ ᱵᱟᱰᱟᱭᱟ ᱨᱩ ᱠᱚᱦᱚᱸ ᱵᱟᱝ ᱠᱚ ᱥᱮᱬᱟ ᱟᱠᱟᱫᱟ ᱱᱚᱣᱟ ᱠᱚ ᱱᱤᱭᱟᱹ ᱠᱟᱹᱴᱤᱡ ᱵᱤᱱ ᱞᱟᱹᱭᱟᱫ ᱠᱷᱟᱱ ᱠᱟᱴᱤᱡ ᱟᱹᱰᱤ ᱱᱟᱯᱟᱭ ᱠᱚᱜ ᱫᱚ ᱡᱚᱥ ᱴᱟᱜ ᱪᱮᱫ ᱪᱮᱫ ᱠᱚ ᱠᱷᱟᱹᱛᱤᱨ ᱛᱮ ᱱᱩᱠᱩ ᱵᱟᱠᱚ ᱥᱮᱬᱟ ᱫᱟᱲᱮᱠᱟᱫᱟ
ᱦᱮᱸ ᱮᱠᱟᱞ ᱮᱠᱟᱞ ᱮ ᱢᱟᱥ ᱫᱩᱠ ᱫᱚ ᱢᱚᱬᱮ ᱦᱚᱲ ᱛᱟᱞᱟᱨᱮ ᱢᱮᱱᱫᱚ ᱢᱚᱬᱮ ᱦᱚᱲ ᱡᱟᱦᱟᱸᱭ ᱠᱚ ᱢᱮᱱᱟᱜ ᱠᱚᱣᱟ ᱱᱩᱠᱩ ᱢᱩᱫᱽᱨᱮ ᱟᱵᱚᱨᱮᱱ ᱡᱩᱣᱟᱹᱱ ᱠᱚᱲᱟ ᱠᱩᱲᱤ ᱠᱚᱫᱚ ᱚᱠᱚᱭ ᱮ ᱜᱟᱭᱤᱰ ᱠᱚᱣᱟᱭ ᱦᱮᱸ ᱱᱚᱣᱟ ᱫᱚ ᱚᱠᱚᱭ ᱢᱮᱱᱟᱭᱟ ᱫᱟᱭᱤᱠᱛᱚ ᱨᱮ
ᱱᱚᱰᱮ ᱡᱚᱜᱽ ᱢᱟᱺᱡᱷᱤ ᱦᱟᱲᱟᱢ ᱜᱮᱛᱚ ᱢᱮᱱᱟᱭᱟ
ᱮᱠᱟᱞᱮᱠ ᱴᱷᱤᱠ ᱟᱹᱰᱤ ᱡᱚᱛᱷᱟᱛ ᱠᱩᱠᱞᱤ ᱵᱤᱱ ᱠᱩᱠᱞᱤ ᱠᱮᱫ ᱵᱮᱱᱟᱞᱤᱧ ᱥᱟᱶᱛᱮ ᱛᱮᱞᱟ ᱦᱚᱸ ᱟᱹᱰᱤ ᱡᱚᱛᱷᱟᱛ ᱜᱮᱵᱤᱱ ᱮᱢ ᱠᱮᱫᱟ ᱟᱹᱰᱤ ᱥᱟᱨᱦᱟᱣ ᱛᱚ ᱱᱩᱭᱟᱜ ᱫᱚᱨᱠᱟᱨᱚᱜ ᱠᱟᱱᱟ ᱠᱤ ᱱᱩᱠᱩ ᱠᱚ ᱱᱚᱛᱮ ᱱᱚᱣᱟ ᱠᱚ ᱦᱚᱸ ᱟᱭᱟᱜ ᱢᱤᱫᱴᱟᱝ ᱫᱚᱨᱠᱟᱨ ᱠᱟᱱᱟ ᱠᱟᱹᱢᱤ ᱦᱚᱨᱟ ᱥᱟᱠᱟᱵ ᱦᱮᱸ ᱜᱤᱫᱽᱨᱟᱹ ᱠᱚᱢᱟ ᱥᱟᱢᱴᱟᱣ ᱵᱟᱠᱷᱨᱟ ᱢᱟᱵᱚᱱ ᱟᱛᱳ ᱢᱚᱬᱮ ᱦᱚᱲ ᱯᱟᱦᱴᱟ ᱠᱷᱚᱱ ᱵᱚᱱ ᱫᱚᱦᱚ ᱟᱠᱟᱫᱮᱭᱟ ᱢᱮᱱᱠᱷᱟᱱ ᱠᱟᱹᱢᱤ ᱠᱚ ᱴᱷᱤᱠ ᱢᱚᱛᱚᱱ
ᱯᱟᱹᱭᱞᱟᱹ ᱪᱟᱞᱟᱣ ᱞᱟᱠᱛᱤ ᱠᱟᱱᱟ ᱡᱮ ᱢᱮᱱᱫᱚ ᱡᱚᱜ ᱢᱟᱺᱡᱷᱤ ᱦᱟᱲᱟᱢ ᱢᱟᱺᱡᱷᱤ ᱦᱟᱲᱟᱢ ᱡᱟᱦᱟᱸᱭ ᱢᱮᱱᱟᱭ ᱛᱟᱵᱚᱱᱟ ᱱᱩᱭᱟᱜ ᱱᱚᱰᱮ ᱟᱹᱰᱤ ᱟᱭᱢᱟ ᱠᱟᱹᱢᱤ ᱨᱮᱱᱟᱜ ᱜᱷᱟᱹᱲᱛᱤ ᱧᱮᱞᱚᱜ ᱠᱟᱱ ᱛᱮᱜᱮ ᱱᱚᱝᱠᱟ ᱢᱤᱫᱴᱟᱝ ᱫᱨᱤᱥᱥᱚ ᱧᱮᱞᱚᱜ ᱠᱟᱱᱟ᱾ ᱵᱤᱱ ᱢᱚᱱᱮᱭ ᱮᱫᱟ᱾
ᱟᱪᱪᱷᱟ, ᱟᱪᱪᱷᱟ᱾ ᱦᱮᱸ ᱦᱮᱸ ᱜᱚᱝᱠᱮ ᱟᱹᱞᱤᱧ ᱦᱚᱸ ᱚᱱᱠᱟ ᱜᱮᱞᱤᱧ ᱢᱚᱱᱮᱭᱟ, ᱥᱟᱹᱨᱤ ᱫᱚ ᱥᱟᱹᱨᱤ ᱜᱮ ᱟᱹᱞᱤᱧ ᱦᱚᱸ ᱚᱱᱠᱟ ᱜᱮᱞᱤᱧ ᱢᱚᱱᱮᱭᱟ ᱱᱩᱭ ᱡᱚᱜᱽ ᱢᱟᱺᱡᱷᱤ ᱵᱟᱵᱟ ᱜᱮ ᱠᱟᱹᱴᱤᱡ ᱜᱷᱟᱹᱨᱛᱤ ᱯᱟᱲᱟᱜ ᱠᱟᱱ ᱛᱟᱭᱟ ᱡᱮ ᱱᱩᱠᱩ ᱡᱩᱣᱟᱹᱱ ᱠᱚᱲᱟ ᱠᱩᱲᱤ ᱴᱷᱤᱠ ᱴᱷᱟᱠ ᱵᱟᱭ ᱥᱮᱬᱟ ᱫᱟᱲᱮᱭᱟᱠᱚ ᱠᱟᱱᱟ, ᱮᱱᱮᱡ ᱥᱮᱨᱮᱧ ᱛᱷᱮᱠᱮ ᱨᱩ ᱠᱚᱦᱚᱸ ᱮᱠᱫᱚᱢ ᱴᱷᱤᱠᱷᱟᱠ ᱴᱷᱤᱠ ᱴᱷᱟᱠ ᱵᱟᱭ ᱥᱮᱲᱟ ᱫᱟᱲᱮ ᱟᱠᱚ ᱠᱟᱱᱟ ᱜᱟᱭᱤᱰ ᱴᱟᱜ ᱴᱷᱤᱠ ᱴᱷᱟᱠ ᱵᱟᱭ ᱮᱢ ᱫᱟᱲᱮᱭᱟᱠᱚ ᱠᱟᱱᱟ᱾ ᱟᱫᱚ ᱱᱚᱣᱟ ᱱᱤᱭᱟᱹ ᱫᱚ ᱟᱵᱚᱜᱮ ᱠᱟᱹᱴᱤᱡ ᱱᱚᱝᱠᱟ ᱡᱚᱜᱽ ᱢᱟᱺᱡᱷᱤ ᱵᱟᱵᱟ ᱴᱷᱮᱡ ᱨᱟᱜ ᱦᱩᱭᱩᱜᱼᱟ ᱡᱮ ᱟᱵᱤᱱ, ᱟᱹᱵᱤᱱ ᱨᱮᱱ ᱜᱤᱫᱽᱨᱟᱹ ᱠᱚ ᱵᱟᱹᱵᱤᱧ ᱥᱮᱬᱟ ᱟᱠᱚ ᱠᱟᱱᱟ ᱮᱱᱮᱡ ᱥᱮᱨᱮᱧ ᱠᱚ ᱡᱟᱦᱟᱸ ᱫᱚ ᱵᱟᱠᱚ ᱵᱟᱲᱟᱭ ᱫᱟᱲᱮᱭᱟᱜ ᱠᱟᱱᱟ᱾ ᱱᱚᱜᱚ ᱱᱚᱝᱠᱟ ᱡᱩᱫᱤ ᱵᱟᱠᱚ ᱥᱮᱬᱟᱭᱟ ᱛᱟᱦᱚᱞᱮ ᱱᱚᱣᱟ ᱮᱱᱮᱡ ᱥᱮᱨᱮᱧ ᱵᱟᱹᱭ ᱵᱟᱹᱭ ᱛᱮ, ᱦᱟᱟᱹᱯᱤᱫ ᱥᱮᱫ ᱪᱟᱞᱟᱣ ᱤᱫᱤᱜ ᱠᱟᱱᱟ ᱵᱟᱝ ᱜᱚᱝᱠᱮ?
ᱴᱷᱤᱠ ᱴᱷᱤᱠ ᱮᱠᱟᱞ ᱚᱝᱠᱟ ᱠᱟᱛᱮ ᱧᱮᱞᱚᱜ ᱠᱟᱱᱟ
ᱚᱱᱟ ᱠᱷᱟᱹᱛᱤᱨ ᱱᱚᱣᱟ ᱫᱚ ᱮᱠᱫᱚᱢ ᱞᱟᱹᱠᱛᱤ ᱠᱟᱱ ᱜᱮᱭᱟ ᱡᱮ ᱟᱨ ᱮᱠᱫᱚᱢ ᱟᱨ ᱜᱚᱢᱠᱮ ᱥᱟᱹᱨᱤ ᱫᱚ ᱥᱟᱹᱨᱤ ᱜᱮ ᱱᱮᱛᱟᱨ ᱫᱚ ᱚᱱᱠᱟ ᱵᱟᱝ ᱧᱮᱞᱚᱜ ᱠᱟᱱᱟ, ᱯᱟᱹᱦᱤᱞ ᱫᱚ ᱪᱮᱫ ᱞᱮᱠᱟ ᱦᱟᱯᱲᱟᱢ ᱠᱚᱣᱟᱜ ᱢᱚᱪᱟ ᱠᱚᱨᱮ ᱞᱤᱧ ᱟᱸᱡᱚᱢ ᱟᱠᱟᱫᱟ ᱥᱤᱸᱜᱟᱹᱲ ᱵᱮᱲᱟ ᱞᱟᱜᱽᱲᱮ ᱠᱚ ᱮᱱᱮᱡᱟ᱾ ᱢᱮᱱᱠᱷᱟᱱ ᱜᱚᱝᱠᱮ ᱱᱮᱛᱟᱨ ᱨᱮᱱ ᱢᱟ ᱚᱱᱠᱟ ᱵᱟᱝ ᱧᱮᱞᱚᱜ ᱠᱟᱱᱟ ᱵᱟᱝ ᱥᱮ?
ᱠᱟᱹᱢᱤ ᱠᱚᱨᱮ ᱵᱚᱱ ᱵᱮᱥᱛᱚ ᱟᱠᱟᱱᱟ᱾ ᱢᱮᱱᱠᱷᱟᱱ ᱯᱟᱹᱦᱤᱞ ᱢᱟ ᱱᱚᱝᱠᱟ ᱟᱵᱚᱣᱟᱜ ᱢᱟᱴᱷ ᱠᱚᱨᱮ ᱵᱚᱱ ᱠᱟᱹᱢᱤᱭᱮᱫ ᱛᱟᱦᱮᱸᱫ᱾ ᱥᱟᱶᱛᱮ ᱵᱮᱵᱥᱟ ᱵᱟᱱᱤᱡᱽᱡᱚ ᱨᱮᱦᱚᱸ ᱱᱚᱝᱠᱟ ᱫᱚ ᱵᱟᱵᱚᱱ ᱮ ᱠᱟᱹᱢᱤᱨ ᱨᱮ ᱡᱚᱣᱟᱣ ᱵᱟᱵᱚᱱ ᱛᱟᱦᱮᱸ ᱠᱟᱱᱟ᱾ ᱚᱱᱟ ᱞᱮᱠᱟᱨᱮ ᱱᱚᱝᱠᱟ ᱥᱤᱸᱜᱟᱹᱲ ᱵᱮᱲᱟ ᱫᱚ ᱱᱚᱝᱠᱟ ᱞᱟᱸᱜᱟ ᱯᱷᱟᱨᱱᱟᱣ ᱞᱟᱹᱜᱤᱫ ᱱᱚᱝᱠᱟ ᱞᱟᱜᱽᱲᱮ ᱠᱚᱠᱚ ᱮᱱᱮᱡ ᱛᱟᱦᱮᱸᱫ᱾ ᱚᱱᱟ ᱱᱮᱛᱟᱨ ᱫᱚ ᱱᱚᱝᱠᱟ ᱵᱟᱝ ᱧᱮᱞᱚᱜ ᱠᱟᱱᱟ ᱥᱟᱶᱛᱮ ᱠᱤᱪᱷᱩ ᱠᱟᱹᱢᱤ ᱠᱚᱢᱟ ᱱᱚᱜᱼᱚᱭ ᱡᱟᱦᱟᱸ ᱞᱮᱠᱟ ᱡᱟᱦᱟᱸ ᱫᱤᱱ ᱨᱮᱱᱟᱜ ᱰᱤᱭᱩᱴᱤ ᱛᱟᱸᱦᱮᱠᱟᱱᱟ ᱚᱱᱟ ᱞᱮᱠᱟᱛᱮ ᱛᱟᱦᱚᱞᱮ ᱢᱟ ᱪᱤᱠᱟᱹᱛᱮ ᱦᱩᱭᱩᱜᱼᱟ ᱱᱚᱝᱠᱟ ᱠᱟᱹᱢᱤ ᱞᱮᱠ ᱚᱱᱟ ᱞᱮᱠᱟ ᱠᱚᱢ ᱪᱟᱞᱟᱜ ᱠᱟᱱᱟ᱾
ᱚᱱᱟ ᱜᱮᱛᱚ ᱚᱱᱟ ᱠᱚᱜᱮ ᱫᱚ ᱠᱟᱹᱴᱤᱡ ᱜᱚᱝᱜᱮ ᱠᱚᱢ ᱪᱟᱞᱟᱜ ᱠᱟᱱᱟ ᱵᱟᱝ? ᱠᱟᱹᱢᱤ ᱨᱮᱜᱮ ᱦᱟᱸᱜ ᱫᱚᱢᱮ ᱠᱚ ᱰᱷᱮᱲᱟᱣ ᱜᱚᱫᱚᱜ ᱠᱟᱱᱟ ᱢᱮᱱ ᱠᱷᱟᱱ ᱱᱚᱜᱚᱭ ᱡᱮ ᱟᱵᱚᱣᱟᱜ ᱡᱟᱫᱚ ᱮᱱᱮᱡ ᱥᱮᱨᱮᱧ ᱜᱮᱵᱚᱱ ᱦᱤᱲᱤᱧ ᱪᱟᱵᱟᱭᱟ ᱫᱟ ᱵᱟᱹᱭ ᱵᱟᱹᱭᱛᱮ᱾ ᱱᱚᱣᱟ ᱠᱚ ᱦᱤᱲᱤᱧ ᱞᱮᱠᱷᱟᱱ ᱛᱚ ᱟᱨ ᱵᱟᱭ ᱜᱟᱱᱚᱜᱼᱟ, ᱵᱟᱠᱷᱟᱱ ᱦᱟᱯᱮᱱ ᱫᱤᱱ ᱨᱮ ᱧᱮᱞᱚᱜᱼᱟ ᱦᱟᱸᱜ ᱢᱤᱫ ᱥᱚᱢᱚᱭ ᱱᱚᱣᱟ ᱡᱤᱱᱤᱥ ᱠᱚ ᱦᱟᱸᱜ ᱡᱟᱦᱟᱸᱭ ᱠᱚ ᱟᱵᱚᱨᱮᱱ ᱜᱤᱫᱽᱨᱟᱹ ᱯᱤᱫᱽᱨᱟᱹ ᱠᱚ ᱦᱩᱭᱩᱜ ᱟᱠᱚ, ᱩᱱᱠᱩ ᱵᱟᱠᱚ ᱵᱩᱡᱷᱟᱹᱣ ᱫᱟᱲᱮᱭᱟᱜᱼᱟ ᱡᱮ ᱡᱮ ᱱᱚᱣᱟᱨᱮ ᱥᱟᱹᱨᱤᱜᱮ ᱟᱞᱮᱭᱟᱜ ᱠᱟᱱᱟ ᱢᱮᱱᱛᱮ, ᱦᱮᱸ ᱥᱮ ᱵᱟᱝ ᱜᱚᱝᱠᱮ?
ᱦᱮᱸ ᱦᱮᱸ ᱮᱠᱟᱞ ᱴᱷᱤᱠ᱾ ᱚᱱᱟ ᱞᱮᱠᱟᱨᱮ ᱫᱚᱨᱠᱟᱨᱚᱜ ᱠᱟᱱᱟ ᱢᱟᱺᱡᱷᱤ, ᱢᱮᱱᱫᱚ ᱟᱛᱳ ᱢᱚᱬᱮ ᱦᱚᱲ᱾ ᱫᱩᱲᱩᱵ ᱠᱟᱱ ᱮ ᱟᱠᱷᱲᱟ ᱠᱚᱦᱚᱸ ᱮ ᱞᱟᱹᱠᱛᱤ ᱢᱮᱱᱟᱜᱼᱟ ᱢᱮᱱᱛᱮᱞᱤᱧ ᱢᱚᱱᱮᱭᱮᱫᱟ᱾ ᱦᱩᱸ᱾
ᱦᱳᱭ ᱜᱚᱢᱠᱮ ᱮᱠᱫᱚᱢ᱾